ᱦᱳᱭ ᱡᱚᱦᱟᱨ ᱡᱚᱦᱟᱨ ᱦᱳᱭ ᱡᱚᱦᱟᱨ
ᱦᱮᱸ ᱟᱪᱪᱷᱟ ᱟᱪᱪᱷᱟ ᱟᱪᱪᱷᱟ ᱛᱚᱵᱮ ᱵᱮᱥ ᱵᱟᱲᱟ ᱜᱮ ᱱᱟᱦᱟᱜ
ᱦᱳᱭ ᱟᱹᱞᱤᱧ ᱫᱚ ᱵᱮᱥ ᱵᱟᱲᱟ ᱜᱮ ᱢᱮᱱᱟᱜ ᱞᱤᱧᱟ ᱟᱨ ᱚᱲᱟᱜ ᱠᱚᱨᱮ ᱦᱚᱸ ᱱᱤᱛᱚᱜ ᱫᱚ ᱵᱮᱥ ᱵᱟᱲᱟ ᱜᱮ ᱢᱮᱱᱟᱜ ᱠᱚᱣᱟ ᱟᱨ
ᱚ ᱦᱮᱸ ᱟᱹᱞᱤᱧ ᱦᱚᱸ ᱵᱮᱥ ᱵᱟᱲᱟ ᱜᱮ ᱦᱟᱸᱜ ᱡᱚᱛᱚ ᱠᱚᱜᱮ ᱱᱟᱯᱟᱭ ᱜᱮ ᱢᱮᱱᱟᱜ ᱟᱠᱟᱫᱞᱮᱭᱟ ᱵᱚᱨᱛᱚᱢᱟᱱ ᱫᱚ ᱦᱟᱸᱜ᱾ ᱟᱨ ᱛᱚᱵᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱛᱚᱵᱮ?
ᱠᱟᱹᱢᱤ ᱠᱚᱫᱚ ᱚᱱᱠᱟ ᱫᱚ ᱱᱤᱛᱚᱜ ᱫᱚ ᱟᱞᱮᱢᱟ ᱱᱟᱦᱟᱜ ᱟᱹᱛᱩ ᱫᱤᱥᱚᱢ ᱦᱚᱲ᱾ ᱪᱟᱥ ᱵᱟᱥ ᱠᱚᱜᱮ ᱠᱟᱹᱢᱤ ᱵᱟᱲᱟ ᱦᱩᱭᱩᱜ ᱠᱟᱱᱟ ᱟᱨ ᱮᱢᱚᱱ ᱠᱤᱪᱷᱩ ᱱᱚᱜ-ᱚᱭ ᱱᱚᱞᱦᱟ ᱠᱟᱹᱢᱤ ᱠᱚ ᱦᱩᱭᱩᱜ ᱠᱟᱱᱟ ᱟᱨ ᱚᱱᱠᱟ ᱫᱚ ᱮᱴᱟᱜ ᱠᱤᱪᱷᱩ ᱫᱚ ᱱᱟᱦᱟᱜ ᱵᱟᱭ ᱦᱩᱭᱩᱜ ᱠᱟᱱᱟ᱾
ᱦᱳᱭ ᱦᱳᱭ ᱦᱳᱭ ᱟᱪᱪᱷᱟ ᱟᱞᱮ ᱦᱚᱸ ᱟᱹᱛᱩ ᱫᱤᱥᱚᱢ ᱠᱟᱱ ᱜᱮᱭᱟᱞᱮ, ᱟᱫᱚ
ᱟᱭ
ᱞᱟᱹᱭ ᱭᱤᱜᱟᱹᱧ ᱤᱱᱠᱟ ᱜᱮ ᱦᱚᱸ ᱪᱟᱥ ᱵᱟᱥ ᱫᱚ ᱚᱱᱮ ᱚᱝᱠᱟ ᱜᱮ ᱟᱹᱰᱤ ᱠᱚᱢ ᱠᱚᱢ ᱜᱮ ᱦᱩᱭᱩᱜ ᱠᱟᱱᱟ ᱱᱚᱛᱮ ᱫᱚ ᱦᱟᱸᱜ ᱦᱮᱸ ᱱᱤᱛ ᱫᱚ ᱚᱱᱮ ᱦᱩᱲᱩ ᱠᱚ ᱨᱚᱦᱚᱭᱚᱜ ᱠᱟᱱᱟ ᱥᱮ?
ᱦᱚᱭ ᱦᱚᱭ ᱦᱚᱭ᱾
ᱟᱫᱚ ᱨᱚᱦᱚᱭ ᱦᱚᱲ ᱫᱚᱠᱚ ᱨᱚᱦᱚᱭᱮᱫ ᱠᱟᱱᱟ ᱵᱟᱝ ᱦᱚᱲ ᱫᱚ ᱵᱟᱠᱚ ᱨᱚᱦᱚᱭᱮᱫᱟ᱾ ᱦᱳᱭ ᱦᱳᱭ ᱦᱭᱩ ᱦᱩᱲᱩ ᱠᱚᱫᱚ ᱯᱮ ᱨᱚᱦᱚᱭ ᱵᱟᱲᱟᱭ ᱜᱮᱭᱟ ᱥᱮ?
ᱦᱳᱭ ᱜᱚᱝᱠᱮ ᱟᱞᱮ ᱫᱚᱞᱮ ᱨᱚᱦᱚᱭ ᱵᱟᱲᱟᱭ ᱜᱮᱭᱟ ᱱᱚᱜᱼᱚ ᱱᱟ ᱡᱟᱦᱟᱸ ᱱᱤᱛᱚᱜ ᱢᱟ ᱱᱟᱦᱟᱜ ᱪᱟᱥ ᱫᱤᱱ ᱠᱟᱱ ᱛᱟᱵᱚᱱᱟ ᱥᱮ ᱟᱵᱚᱣᱟᱜ ᱫᱚ
ᱦᱳᱭ ᱦᱳᱭ
ᱟᱨ ᱪᱟᱥ ᱵᱟᱨᱮᱛᱮ ᱢᱟᱱᱮ ᱪᱮᱫᱞᱤᱧ ᱞᱟᱹᱭᱟ ᱛᱚᱞᱟᱠᱚ ᱛᱚᱞᱟ ᱠᱚ ᱟᱵᱚ ᱫᱚᱵᱚᱱ ᱜᱤᱰᱤᱭᱟᱛᱚ ᱛᱚᱞᱟ ᱜᱟᱹᱰᱤ ᱵᱮᱱᱟᱣ ᱠᱟᱛᱮᱫ ᱟᱨ ᱛᱚᱞᱟ ᱠᱚᱫᱚ ᱱᱟᱦᱟᱜ ᱞᱮ ᱜᱤᱰᱤ ᱜᱚᱫ ᱠᱟᱫᱟ ᱟᱨ ᱮᱨ ᱠᱟᱛᱮᱫ ᱚᱢᱚᱱ ᱦᱚᱸ ᱚᱢᱚᱱ ᱜᱚᱫ ᱟᱠᱟᱱ ᱜᱮᱭᱟ ᱢᱮᱱᱠᱷᱟᱱ ᱱᱚᱜᱼᱚᱭ ᱪᱟᱸᱫᱚ ᱵᱚᱸᱜᱟ ᱟᱥᱟ ᱨᱮᱜᱮ ᱱᱟᱦᱟᱜ ᱫᱟᱜ ᱡᱟᱹᱲᱤ ᱜᱮ ᱠᱟᱹᱴᱤᱡ ᱟᱹᱣᱨᱤᱭᱟᱼᱟ ᱟᱫᱚ ᱫᱟᱜ ᱡᱟᱹᱲᱤ ᱠᱚ ᱦᱩᱭ ᱞᱮᱱᱠᱷᱟᱱ ᱨᱚᱦᱚᱭ ᱠᱚᱫᱚ ᱦᱩᱭ ᱪᱩᱠᱟᱹᱣ ᱜᱚᱫᱚᱜᱼᱟ ᱱᱟᱦᱟᱜ ᱟᱨ ᱪᱮᱫ
ᱚ ᱟᱪᱪᱷᱟ ᱟᱪᱪᱷᱟ ᱟᱪᱪᱷᱟ ᱦᱳᱭ ᱚ ᱟᱪᱪᱷᱟ ᱟᱪᱪᱷᱟ ᱟᱪᱪᱷᱟ ᱟᱪᱪᱷᱟ ᱟᱨ ᱵᱟᱠᱤ
ᱟᱨ ᱟᱯᱮ ᱥᱮᱫ ᱫᱚ ᱪᱮᱫᱞᱮᱠᱟ ᱟᱹᱛᱩ ᱯᱟᱲᱟ ᱠᱚᱨᱮ ᱫᱚ ᱟᱯᱮ ᱟᱵᱩ ᱥᱟᱱᱛᱟᱞ ᱦᱚᱲ ᱦᱚᱯᱚᱱ ᱠᱩᱜᱮ ᱢᱮᱱᱟᱜ ᱠᱚᱣᱟ ᱥᱮ ᱟᱨ ᱡᱟᱹᱛᱤ ᱠᱚᱦᱚᱸ
ᱟᱞᱮ ᱟᱹᱛᱩ ᱯᱟᱲᱟ ᱠᱚᱨᱮ ᱫᱚ ᱡᱟᱹᱥᱛᱤ ᱠᱟᱭ ᱛᱮᱫᱚ ᱥᱟᱱᱛᱟᱲ ᱦᱚᱯᱚᱱ ᱜᱮ ᱢᱮᱱᱟᱜ ᱠᱚᱣᱟ ᱟᱨ ᱟᱞᱮ ᱟᱛᱳ ᱨᱮᱫᱚ ᱚᱝᱠᱟ ᱡᱟᱹᱛᱤ ᱪᱷᱟᱛᱤᱠ ᱡᱟᱹᱛᱤ ᱥᱮ ᱮᱴᱟᱜ ᱡᱟᱹᱛᱤ ᱫᱚ ᱚᱝᱠᱟ ᱫᱚ ᱵᱟᱪ ᱪᱩᱜ ᱟᱱ ᱠᱚᱣᱟ ᱟᱨ ᱚᱱᱠᱟ ᱯᱟᱥᱮ ᱯᱟᱥᱮ ᱠᱚᱨᱮ ᱫᱚ ᱢᱤᱫ ᱵᱟᱨ ᱢᱮᱱᱟᱜ ᱠᱚᱣᱟ ᱵᱟᱝᱟᱞᱤ ᱠᱚ ᱟᱨ ᱛᱤ ᱠᱟᱭ ᱛᱮᱫᱚ ᱢᱚᱴᱟᱢᱩᱴᱤ ᱥᱳᱛᱳᱨ ᱯᱟᱨᱥᱮᱱ ᱜᱟᱱ ᱫᱚ ᱤᱭᱟᱹ ᱜᱮᱭᱟ ᱢᱟᱱᱮ ᱪᱷᱟ ᱟᱵᱚ ᱥᱟᱱᱛᱟᱲ
ᱟᱪᱪᱷᱟ ᱟᱪᱪᱷᱟ ᱟᱪᱪᱷᱟ ᱟᱪᱪᱷᱟ ᱦᱳᱭ ᱦᱳᱭ ᱟᱪᱪᱷᱟ ᱟᱪᱪᱷᱟ ᱟᱪᱪᱷᱟ ᱟᱯᱮ ᱥᱮᱫ ᱫᱚ ᱱᱟᱜ ᱪᱮᱫᱞᱮᱠᱟ ᱤᱭᱟᱹ ᱠᱚᱫᱚ ᱟᱵᱚ ᱥᱟᱱᱛᱟᱞ ᱦᱚᱯᱚᱱ ᱠᱚᱫᱚ ᱚᱞ ᱯᱟᱲᱦᱟᱣ ᱠᱚᱫᱚ ᱪᱮᱫᱞᱮᱠᱟ ᱚᱞ ᱯᱟᱲᱦᱟᱣ ᱠᱚ ᱥᱮᱬᱟᱭᱮᱫ ᱠᱟᱱ ᱜᱮᱭᱟ ᱠᱚ
ᱟᱹᱰᱤ ᱢᱚᱡᱽ ᱠᱟᱛᱷᱟ ᱵᱮᱱᱫᱚᱦᱚ
ᱦᱮᱸ-ᱦᱮᱸ-ᱦᱮᱸ
ᱟᱞᱮ ᱱᱚᱛᱮ ᱫᱚ ᱚᱱᱠᱟ ᱵᱮᱱ ᱧᱮᱞ ᱞᱮᱠᱷᱟᱱ ᱫᱚ ᱚᱞ ᱯᱟᱲᱦᱟᱣ ᱠᱚᱨᱮᱱᱟᱜ ᱡᱟᱦᱟᱸ ᱦᱟᱨ ᱛᱮᱫ ᱩᱱᱟᱹᱜ ᱴᱟ ᱫᱚ ᱵᱟᱨᱯᱮ ᱥᱮᱨᱢᱟ ᱢᱟᱲᱟᱝ ᱫᱚ ᱱᱟᱦᱟᱜ ᱟᱵᱚ ᱪᱤᱠᱤ ᱢᱟ ᱢᱟᱱᱮ ᱥᱤᱠᱨᱤᱛᱤ ᱵᱚᱱ ᱧᱟᱢ ᱟᱠᱟᱫᱟ ᱥᱮ ᱱᱚᱜᱼᱚᱭ ᱪᱤᱠᱤ ᱛᱮᱫᱚ ᱱᱟᱹᱜ ᱩᱱᱟᱹᱜ ᱮᱠᱴᱟ ᱫᱚ ᱦᱟᱜ ᱢᱟᱲᱟᱝ ᱥᱮᱱ ᱫᱚ ᱟᱹᱣᱨᱤ ᱞᱮ ᱛᱟᱲᱟᱢ ᱫᱟᱲᱮᱭᱟᱜᱼᱟ ᱢᱮᱱᱠᱷᱟᱱ ᱱᱤᱛᱚᱜ ᱡᱟᱦᱟᱸ ᱯᱚᱨᱚᱵ ᱨᱤ ᱡᱮᱱᱟᱨᱮᱥᱮᱱ ᱠᱚ ᱞᱟᱹᱜᱤᱫ ᱛᱮ ᱱᱩᱠᱩ ᱦᱩᱰᱤᱧ ᱦᱩᱰᱤᱧ ᱢᱟᱹᱭ ᱵᱟᱹᱵᱩ ᱠᱚ ᱛᱟᱠᱚ ᱠᱚ ᱞᱟᱹᱜᱤᱫ ᱛᱮᱫᱚ ᱱᱟᱜ ᱠᱩᱨᱩᱢᱩᱴᱩ ᱟᱹᱰᱤ ᱟᱭᱢᱟᱜ ᱜᱮ ᱪᱟᱞᱟᱜ ᱠᱟᱱᱟ ᱡᱮ ᱪᱤᱠᱤ ᱛᱮᱵᱚᱱ ᱞᱟᱦᱟᱭ ᱢᱟ ᱚᱱᱠᱟᱱᱟᱜ ᱥᱟᱯᱲᱟᱣ ᱥᱮ ᱚᱱᱠᱟᱱᱟᱜ ᱵᱤᱫᱽᱫᱟᱹᱜᱟᱲ ᱠᱚ ᱚᱱᱠᱟ ᱛᱮᱭᱟᱨ ᱦᱚᱸ ᱛᱮᱭᱟᱨ ᱵᱟᱲᱟ ᱦᱩᱭᱩᱜ ᱠᱟᱱ ᱜᱮᱭᱟ ᱟᱨᱠᱤ ᱪᱮᱫ ᱟᱞᱮ ᱱᱚᱛᱮ ᱫᱚ ᱛᱟᱦᱚᱞᱮ
ᱚ ᱟᱵᱚ ᱥᱟᱱᱛᱟᱞᱤ ᱛᱮ ᱚᱠᱟ ᱫᱚ ᱚᱞᱪᱤᱠᱤ ᱵᱤᱫᱽᱫᱟᱹᱜᱟᱲ
ᱦᱳᱭ ᱦᱳᱭ ᱦᱳᱭ ᱦᱳᱭ ᱛᱟᱦᱞᱮ ᱟᱯᱮ ᱚᱱᱟ ᱴᱚᱴᱷᱟ ᱫᱚ ᱜᱚᱝᱠᱟ ᱚᱠᱟᱞᱮᱠᱟ ᱚᱱᱟ ᱥᱤᱠᱷᱱᱟᱹᱛ ᱵᱟᱨᱮᱛᱮ ᱠᱟᱹᱴᱤᱡ ᱵᱮᱱᱟ ᱵᱟᱨ ᱯᱮ ᱠᱟᱛᱷᱟ ᱵᱮᱱ ᱫᱚᱦᱚ ᱞᱮᱠᱷᱟᱱ ᱱᱟᱯᱟᱭ ᱠᱚᱜᱼᱟ
ᱢᱟᱱᱮ ᱛᱮ ᱫᱚ ᱢᱟᱱᱮ ᱱᱤᱛ ᱠᱷᱚᱡ ᱫᱚ ᱞᱟᱦᱟ ᱯᱟᱹᱦᱤᱞ ᱠᱷᱚᱡ ᱫᱚ ᱢᱟᱱᱮ ᱱᱤᱛ ᱫᱚ ᱡᱚᱛᱷᱮᱥᱴᱚ ᱟᱵᱚᱨᱮᱱ ᱥᱟᱱ ᱛᱟᱞ ᱵᱚᱭᱦᱟ ᱠᱚ ᱚᱞ ᱯᱟᱲᱦᱟᱜ ᱠᱟᱱᱟ ᱠᱚ ᱟᱨ ᱟᱵᱩ ᱚᱠᱟ ᱫᱚ ᱪᱤᱠᱤ ᱢᱮᱱᱟᱜ ᱥᱮ ᱥᱟᱱᱛᱟᱞᱤ ᱤᱭᱟᱹ ᱛᱮᱵᱚᱱ ᱯᱟᱹᱨᱥᱤ ᱛᱮᱵᱩᱱ ᱚᱱᱟ ᱛᱮᱦᱚᱸ ᱠᱩᱨᱩᱢᱩᱴᱩ ᱪᱷᱩᱴᱟᱹᱣ ᱠᱟᱱᱟ ᱟᱞᱮ ᱥᱮᱫ ᱦᱚᱸ ᱟᱹᱵᱤᱱ ᱪᱮᱫ ᱞᱮᱠᱟ ᱵᱤᱱ ᱞᱟᱹᱭ ᱠᱮᱫᱟ ᱱᱚᱝᱠᱟ ᱜᱮ ᱟᱞᱮ ᱥᱮᱫ ᱦᱚᱸ ᱠᱩᱨᱩᱢᱩᱴᱩ ᱪᱷᱩ ᱴᱟᱹᱣ ᱠᱟᱱᱟ ᱪᱮᱫ ᱞᱮᱠᱟᱛᱮ ᱟᱵᱩᱣᱟᱜ ᱢᱟᱛᱨᱤ ᱵᱷᱟᱥᱟ ᱟᱵᱚᱣᱟᱜ ᱜᱚᱜᱚ ᱟᱲᱟᱝ ᱛᱮᱵᱩᱱ ᱯᱟᱲᱦᱟᱣ ᱫᱟᱲᱮᱭᱟᱜᱼᱟ ᱱᱤᱭᱟᱹ ᱱᱚᱰᱮ ᱦᱚᱸ ᱛᱷᱚᱲᱟ ᱥᱟᱨᱠᱟᱨ ᱱᱤᱭᱟᱹ ᱱᱤᱭᱟᱹ ᱫᱷᱟᱣ ᱪᱟᱞᱟᱣᱮᱱ ᱵᱚᱪᱷᱚᱨ ᱫᱷᱟᱣ ᱫᱚ ᱟᱵᱚ ᱚᱞᱪᱤᱠᱤ ᱞᱤᱯᱤ ᱦᱚᱸ ᱢᱟᱱᱮ ᱥᱤᱠᱨᱤᱛᱤ ᱮᱢ ᱠᱟᱣᱫᱟ ᱢᱤᱰᱤᱭᱟᱢ ᱛᱮ ᱯᱟᱲᱦᱟᱜ ᱞᱟᱹᱜᱤᱫ ᱛᱚ ᱛᱚ ᱚᱱᱟᱜᱮ ᱪᱟᱹᱞᱩ ᱟᱠᱟᱱᱟ ᱠᱤᱪᱷᱩ ᱜᱟᱱ ᱢᱟᱪᱮᱫ ᱠᱚ ᱨᱮᱱᱟᱜ ᱛᱷᱚᱲᱟ ᱤᱭᱟᱹ ᱵᱟᱝ ᱦᱩᱭ ᱠᱟᱱᱟ ᱥᱮ ᱵᱟᱪᱷᱟᱣ ᱵᱟᱦᱟᱞ ᱵᱟᱝ ᱦᱩᱭ ᱠᱟᱱᱟ ᱚᱱᱟ ᱤᱭᱟᱹᱛᱮ ᱛᱷᱚᱲᱟ ᱛᱷᱩᱠᱩᱢ ᱦᱟᱛᱟᱲ ᱠᱟᱱᱟ ᱛᱚ ᱚᱱᱠᱟᱜᱮ ᱯᱨᱟᱭᱵᱷᱮᱴ ᱞᱮᱠᱟ ᱢᱟᱱᱮ ᱠᱤᱪᱷᱩᱜᱟᱱ ᱚᱱᱠᱟ ᱤᱭᱟᱹ ᱥᱚᱝᱜᱚᱴᱷᱚᱱ ᱛᱷᱨᱩ ᱛᱮᱠᱚ ᱢᱟᱪᱮᱫ ᱠᱩ ᱵᱟᱦᱟᱞ ᱠᱟᱜ ᱠᱚᱣᱟ ᱥᱮ ᱚᱱᱟ ᱛᱮᱠᱚ ᱛᱷᱚᱲᱟ ᱠᱚ ᱞᱟᱹᱭ ᱤᱭᱟᱹᱠᱚ ᱠᱟᱱᱟ, ᱟᱨ ᱠᱤᱛᱟᱹᱵ ᱯᱚᱛᱚᱵ ᱠᱚᱫᱚ ᱦᱟᱸᱜ ᱯᱨᱟᱭᱢᱟᱨᱤ ᱞᱮᱵᱮᱞ ᱛᱮ ᱪᱷᱟᱯᱟ ᱥᱚᱫᱚᱨ ᱠᱟᱱᱟ, ᱟᱨ ᱜᱤᱫᱽᱨᱟᱹ ᱠᱚᱠᱚ ᱮᱢ ᱵᱟᱲᱟ ᱟᱠᱟᱫ ᱠᱚᱣᱟ ᱦᱟᱸᱜ ᱯᱟᱲᱦᱟᱜ ᱠᱟᱱᱟ ᱠᱚ᱾ ᱟᱨ ᱚᱱᱠᱟᱜᱮ ᱚᱱᱠᱟ ᱥᱚᱨᱠᱟᱨᱤ ᱥᱮᱫ ᱠᱷᱚᱡ ᱫᱚ ᱦᱟᱸᱜ ᱦᱮᱸ ᱢᱟᱪᱮᱫ ᱵᱟᱦᱟᱞ ᱫᱚ ᱵᱟᱝ ᱦᱩᱭ ᱠᱟᱱᱟ ᱟᱫᱚ ᱠᱤᱪᱷᱩ ᱫᱤᱱ ᱚᱱᱟ ᱞᱟᱹᱜᱤᱫ ᱦᱚᱸ ᱢᱟᱪᱮᱫᱟᱜ ᱛᱷᱚᱲᱟ ᱤᱭᱟᱹ ᱦᱩᱭᱩᱜ ᱟᱥᱮ, ᱵᱤᱰᱟᱹᱣ ᱦᱩᱭᱩᱜ ᱟ ᱥᱮ ᱚᱱᱟ ᱵᱤᱰᱟᱹᱣ ᱠᱚ ᱯᱟᱥᱟ ᱛᱚᱵᱮ ᱥᱮᱱ ᱢᱟᱪᱮᱫ ᱫᱚᱠᱚ ᱦᱩᱭᱩᱜᱼᱟ, ᱟᱫᱚ ᱦᱳᱭ ᱦᱳᱭ ᱚᱱᱮ ᱰᱤ ᱮᱞ ᱮᱰ ᱡᱟᱹᱨᱩᱲ ᱟᱨᱦᱚᱸ ᱴᱮᱴ ᱯᱟᱥ ᱡᱟᱹᱨᱩᱲᱟ ᱛᱚᱵᱮ ᱯᱚᱨᱮ ᱚᱱᱟᱭ ᱢᱟᱪᱮᱫ ᱫᱟᱲᱮᱭᱟᱜᱼᱟ᱾ ᱟᱫᱚ ᱟᱞᱮ ᱢᱟ ᱚᱱᱟ ᱤᱭᱟᱹ ᱢᱟ ᱱᱚᱰᱮ ᱢᱟ ᱢᱤᱫᱴᱮᱡ ᱵᱳᱨᱰ ᱢᱮᱱᱟᱜ ᱟᱥᱮ ᱚᱱᱟ ᱵᱳᱨᱰ ᱛᱷᱨᱩ ᱛᱮᱜᱮ ᱤᱭᱟᱹ ᱢᱟᱪᱮᱫᱚᱜ ᱡᱟᱹᱨᱩᱲᱟ ᱡᱟᱦᱟᱸ ᱛᱤᱱᱟᱹᱜ ᱥᱟᱱᱛᱟᱞᱤ ᱛᱮᱢ ᱤᱭᱟᱹᱜ ᱠᱟᱱ, ᱟᱢ ᱵᱟᱰᱟᱭ ᱠᱟᱛᱮᱫ ᱵᱟᱝ ᱦᱩᱭᱩᱜᱼᱟ, ᱚᱱᱟ ᱵᱤᱰᱟᱣ ᱯᱟᱥ ᱡᱟᱹᱨᱩᱲᱟ ᱟᱫᱚ ᱡᱚᱛᱷᱮᱥᱴᱚ ᱟᱵᱚ ᱥᱟᱱᱛᱟᱞᱤ ᱛᱮᱦᱚᱸᱞᱮ ᱚᱞ ᱯᱟᱲᱦᱟᱜ ᱠᱟᱱᱟ, ᱟᱨ ᱱᱚᱛᱮ ᱢᱟ ᱟᱥᱟᱢᱤᱭᱟ ᱛᱮ ᱯᱟᱲᱦᱟᱜ ᱦᱩᱭᱩᱜ ᱠᱟᱱᱟ ᱥᱮ ᱡᱟᱫᱟ ᱫᱚ, ᱟᱫᱚ ᱡᱮᱱᱟᱨᱮᱞ ᱛᱮ ᱫᱚ ᱦᱳᱭ ᱟᱫᱚ, ᱫᱚ ᱦᱟᱸᱜ ᱟᱥᱟᱢᱤᱭᱟᱹ ᱨᱮᱱᱟᱜ ᱜᱮ ᱡᱟᱹᱥᱛᱤ ᱫᱚ ᱪᱟᱞᱟᱜ ᱠᱟᱱᱟ ᱟᱥᱟᱢᱤᱭᱟᱹ ᱛᱮᱜᱮ ᱯᱟᱲᱦᱟᱜ ᱫᱚ ᱪᱟᱞᱟᱜ ᱠᱟᱱᱟ, ᱟᱨ ᱢᱟᱱᱮ ᱡᱚᱛᱷᱮᱥᱴᱚ ᱱᱤᱛᱚᱜ ᱞᱟᱦᱟ ᱠᱷᱚᱡ ᱢᱟᱱᱮ ᱯᱟᱲᱦᱟᱜ ᱦᱩᱭᱩᱜ ᱠᱟᱱᱟ, ᱟᱨ ᱠᱤᱪᱷᱩ ᱜᱟᱱ ᱫᱚ ᱢᱟᱱᱮ ᱦᱩᱭᱩᱜ ᱠᱟᱱ ᱜᱮᱭᱟ ᱚᱱᱠᱟ ᱜᱤᱫᱽᱨᱟᱹ ᱠᱚ ᱪᱮᱫ ᱠᱚ ᱚᱥᱩᱵᱤᱫᱟ ᱵᱟᱵᱚᱫ ᱛᱮ, ᱥᱮ ᱜᱚᱜᱚ ᱵᱟᱵᱟᱣᱟᱜ ᱤᱭᱟᱹ ᱠᱚᱦᱚᱸ ᱠᱤᱪᱷᱩ ᱵᱟᱝ ᱛᱟᱦᱮᱱ ᱠᱟᱱᱟ ᱥᱮ ᱢᱮᱸᱫ ᱞᱩᱛᱩᱨ ᱢᱟᱱᱮ ᱟᱵᱚᱨᱮᱱ ᱦᱚᱲ ᱠᱚᱢᱟᱢ ᱵᱟᱲᱟᱭ ᱜᱮᱭᱟ ᱢᱟᱱᱮ ᱠᱤᱪᱷᱩ ᱜᱟᱱ ᱨᱮᱱ ᱜᱚᱜᱚ ᱵᱟᱵᱟ ᱦᱟᱺᱰᱤ ᱯᱟᱹᱣᱨᱟᱹ ᱪᱮᱫ ᱠᱚ ᱪᱚᱝ ᱚᱱᱠᱟᱱᱟᱜ ᱠᱚ ᱧᱩ ᱡᱚᱢᱟ ᱛᱚ ᱜᱤᱫᱽᱨᱟᱹ ᱯᱤᱫᱽᱨᱟᱹ ᱠᱚᱦᱚᱸ ᱠᱚ ᱦᱟᱞᱮ ᱰᱷᱟᱞᱮᱜᱼᱟ ᱥᱮ, ᱵᱟᱠᱚ ᱧᱮᱞ ᱞᱩᱛᱩᱨ ᱠᱚ ᱠᱟᱱᱟ ᱦᱳᱭ, ᱦᱳᱭ ᱦᱳᱭ ᱦᱳᱭ ᱟᱫᱚ ᱚᱱᱠᱟ ᱜᱮ ᱪᱟᱞᱟᱜᱼᱟ ᱟᱫᱚ ᱢᱤᱫᱴᱮᱡ ᱠᱟᱛᱷᱟ ᱞᱤᱧ ᱠᱩᱞᱤ ᱠᱟᱱᱟ ᱟᱯᱮᱥᱮᱫ ᱫᱚ ᱪᱮᱫ ᱞᱮᱠᱟ ᱤᱭᱟᱹ ᱫᱚ ᱟᱵᱚ ᱥᱟᱱᱛᱟᱞᱥ ᱦᱚᱯᱚᱱ ᱠᱚᱫᱚ ᱪᱟᱹᱠᱨᱤ ᱠᱚᱠᱚ ᱧᱟᱢ ᱵᱟᱲᱟ ᱟᱠᱟᱫ ᱜᱮᱭᱟ?
ᱟᱹᱰᱤ ᱢᱚᱡᱽ ᱠᱩᱠᱞᱤ ᱵᱮᱱ ᱫᱚᱦᱚ ᱠᱮᱫᱼᱟ, ᱡᱮᱥᱮ ᱠᱤ ᱡᱟᱦᱟᱸ ᱱᱚᱜᱼᱚ ᱱᱚᱣᱟ ᱟᱵᱚ ᱟᱭᱳ ᱟᱲᱟᱝ ᱥᱮ ᱪᱤᱠᱤ ᱛᱮᱵᱚᱱ ᱞᱟᱹᱭᱮᱫ ᱫᱚ, ᱱᱚᱣᱟ ᱯᱟᱲᱦᱟᱜ ᱥᱮ ᱢᱟᱪᱮᱫ ᱠᱚ ᱚᱱᱠᱟ ᱠᱚ ᱮᱠᱴᱟ ᱫᱚ ᱧᱟᱢ ᱫᱚᱠᱚ ᱧᱟᱢ ᱟᱠᱟᱫᱟ ᱢᱮᱱᱠᱷᱟᱱ ᱫᱚᱢᱮ ᱮᱠᱴᱟ ᱞᱟᱹᱴᱩ ᱞᱮᱵᱮᱞ ᱨᱮ ᱥᱮ ᱟᱹᱰᱤ ᱞᱟᱯᱷᱟᱝ ᱞᱮᱵᱮᱞ ᱨᱮᱫᱚ ᱚᱱᱠᱟ ᱫᱚ ᱦᱟᱸᱜ ᱵᱟᱠᱚ ᱧᱟᱢ ᱠᱟᱫᱟ ᱟᱨ ᱡᱟᱦᱟᱸ ᱱᱚᱜᱼᱚ ᱱᱟ ᱟᱵᱚ ᱫᱤᱥᱚᱢ ᱨᱚᱯᱷᱟᱭ ᱞᱟᱹᱜᱤᱫ ᱡᱟᱦᱟᱸᱭ ᱩᱱᱠᱩ ᱵᱤᱨ ᱠᱚᱫᱚ ᱱᱚᱝᱠᱟᱱ ᱠᱚᱫᱚ ᱢᱟᱱᱮ ᱟᱭᱢᱟ ᱜᱟᱱ ᱜᱮ ᱢᱟᱱᱮ ᱡᱚᱯᱲᱟᱣ ᱢᱮᱱᱟᱜ ᱟᱵᱚ ᱫᱤᱥᱚᱢ ᱥᱟᱞᱟᱜ ᱫᱚ ᱦᱳᱭ᱾ ᱦᱳᱭ ᱡᱮᱢᱚᱱ ᱠᱮ ᱵᱤ ᱮᱥ ᱥᱮᱯᱷ ᱤᱱᱰᱤᱭᱟᱱ ᱟᱨᱢᱤ ᱮᱭᱟᱨᱯᱷᱳᱨᱥ ᱱᱮᱜᱼᱮ ᱱᱤᱭᱟᱹ ᱠᱚᱨᱮ ᱦᱮᱸ ᱡᱚᱯᱲᱟᱣ ᱫᱚ ᱢᱮᱱᱟᱜ ᱠᱚᱜᱮᱭᱟ᱾
ᱟᱪᱪᱷᱟ ᱟᱪᱪᱷᱟ ᱟᱪᱪᱷᱟ ᱢᱟᱱᱮ ᱞᱟᱹᱴᱩ ᱚᱯᱷᱤᱥᱟᱨ ᱠᱚᱫᱚ ᱵᱟᱹᱱᱩᱜ ᱠᱚᱣᱟ ᱱᱟᱦᱟᱜ?
ᱚᱱᱠᱟᱱ ᱢᱟᱱᱮ ᱞᱟᱹᱴᱩ ᱞᱮᱵᱮᱞ ᱨᱮᱫᱚ ᱵᱟᱝ ᱢᱮᱱᱠᱷᱟᱱ ᱢᱮᱱᱠᱷᱟᱱ ᱡᱟᱦᱟᱸ ᱫᱤᱥᱚᱢ ᱨᱚᱯᱷᱟ ᱞᱟᱹᱜᱤᱫ ᱡᱟᱦᱟᱸ ᱤᱭᱟᱹ ᱵᱚᱱ ᱢᱮᱛᱟᱣ ᱠᱟᱱ ᱫᱚ ᱤᱱᱰᱤᱭᱟᱱ ᱟᱨᱢᱤ᱾ ᱚᱱᱮ ᱱᱤᱭᱟᱹ ᱠᱚᱨᱮ ᱫᱚ ᱤᱭᱟᱹ ᱢᱮᱱᱟᱜ ᱠᱚᱣᱟ ᱦᱮᱸ ᱡᱚᱯᱲᱟᱣ ᱢᱮᱱᱟᱜ ᱠᱚᱣᱟ᱾
ᱦᱳᱭ ᱦᱳᱭ ᱦᱳᱭ ᱟᱪᱪᱷᱟ ᱟᱪᱪᱷᱟ ᱟᱹᱰᱤ ᱢᱚᱸᱡᱽ ᱟᱹᱰᱤ ᱢᱚᱸᱡᱽ ᱚᱱᱠᱟ ᱜᱮ ᱦᱩᱭᱩᱜ ᱛᱟᱦᱮᱱ ᱠᱷᱟᱡ ᱵᱮᱥ᱾ ᱟᱞᱮ ᱥᱮᱜ ᱦᱚᱸ ᱤᱭᱟᱹ ᱢᱟᱱᱮ ᱞᱟᱦᱟ ᱫᱚ ᱢᱟᱱᱮ ᱚᱱᱠᱟ ᱤᱭᱟᱹ ᱵᱟᱝ ᱛᱟᱦᱮᱸ ᱠᱟᱱᱟ ᱥᱩᱡᱳᱜ ᱵᱟᱝ ᱛᱟᱦᱮᱸ ᱠᱟᱱᱟ᱾ ᱟᱹᱰᱤ ᱠᱚᱢᱜᱮ ᱦᱚᱲ ᱦᱚᱯᱚᱱ ᱫᱚ ᱱᱚᱠᱨᱤ ᱠᱚᱨᱮ ᱪᱟᱹᱠᱨᱤ ᱠᱚᱨᱮᱢ ᱧᱟᱢᱮᱭᱟ ᱱᱚᱛᱮ ᱟᱞᱮ ᱥᱮᱫ ᱫᱚ ᱟᱞᱮ ᱢᱟ ᱱᱚᱛᱮ ᱢᱟᱞᱮ ᱳᱵᱤᱥᱤ ᱨᱮᱠᱚ ᱫᱚᱦᱚ ᱠᱟᱜ ᱞᱮᱭᱟ ᱥᱮ ᱮᱥᱴᱤ ᱢᱟᱞᱮ ᱵᱟᱝ ᱠᱟᱱᱟ ᱛᱚ ᱟᱞᱮ ᱫᱚ ᱚᱱᱠᱟ ᱦᱟᱭ ᱦᱳᱭ ᱦᱳᱭ ᱳᱵᱤᱥᱤ ᱨᱮᱠᱚ ᱫᱚᱦᱚ ᱠᱟᱜ ᱞᱮᱭᱟ ᱛᱚ ᱚᱱᱠᱟ ᱞᱮᱠᱟ ᱟᱞᱮ ᱫᱚ ᱥᱩᱵᱤᱫᱷᱟ ᱵᱟᱞᱮ ᱧᱟᱢᱟ ᱛᱚ ᱦᱳᱭ ᱚᱱᱠᱟ ᱥᱩᱵᱤᱫᱷᱟ ᱵᱟᱞᱮ ᱧᱟᱢᱟ ᱛᱚ ᱠᱤᱪᱷᱩᱠ ᱫᱤᱱ ᱞᱟᱦᱟ ᱢᱟᱱᱮ ᱱᱚᱰᱮᱱᱤᱡ ᱥᱚᱨᱠᱟᱨ ᱦᱚᱸ ᱛᱷᱚᱲᱟ ᱟᱹᱫᱤ ᱠᱩᱡ ᱟᱹᱫᱤᱵᱟᱹᱥᱤ ᱞᱟᱹᱜᱤᱜ ᱦᱩᱫᱤᱥ ᱪᱤᱱᱛᱟᱹ ᱠᱟᱛᱮ ᱛᱷᱚᱲᱟ ᱜᱟᱱ ᱢᱟᱱᱮ ᱟᱞᱮ ᱞᱟᱹᱜᱤᱫ ᱚᱱᱟ ᱳᱵᱤᱥᱤ ᱞᱟᱹᱜᱤᱫ ᱛᱷᱚᱲᱟ ᱜᱟᱱ ᱵᱷᱮᱠᱮᱱᱥᱤᱭ ᱮᱢ ᱟᱠᱟᱱᱟ ᱟᱵᱩ ᱟᱹᱫᱤᱵᱟᱹᱥᱤ ᱞᱟᱹᱜᱤᱫ ᱢᱟᱱᱮ ᱪᱤᱠᱟᱛᱮ ᱟᱵᱩᱨᱮᱱ ᱢᱟᱱᱮ ᱪᱮᱛᱟᱱ ᱵᱚᱱ ᱞᱟᱦᱟ ᱠᱚᱜᱼᱟ ᱪᱟᱹᱠᱨᱤ ᱵᱟᱹᱠᱨᱤ ᱠᱚᱨᱮ ᱛᱚ ᱠᱤᱪᱷᱩ ᱫᱤᱱ ᱞᱟᱦᱟ ᱠᱷᱚᱡᱽ ᱪᱟᱞᱟᱣᱮᱱ ᱵᱚᱪᱷᱚᱨ ᱠᱷᱚᱡᱽ ᱫᱚ ᱢᱟᱱᱮ ᱠᱤᱪᱷᱩ ᱜᱟᱱ ᱨᱮᱦᱚᱸ ᱠᱤᱪᱷᱩ ᱜᱟᱱ ᱢᱟᱱᱮ ᱟᱵᱩᱨᱮᱱ ᱥᱟᱱᱛᱟᱞ ᱵᱚᱭᱦᱟ ᱠᱚ ᱥᱮ ᱟᱹᱫᱤᱵᱟᱹᱥᱤ ᱵᱚᱭᱦᱟ ᱠᱩ ᱪᱟᱹᱠᱨᱤ ᱠᱚ ᱧᱟᱢᱮᱜ ᱠᱟᱱᱟ ᱢᱟᱪᱮᱫ ᱠᱩ ᱥᱮ ᱯᱩᱞᱤᱥ ᱠᱩ ᱚᱱᱠᱟᱱᱟᱜ ᱢᱟᱱᱮ ᱚᱠᱟ ᱫᱚ ᱱᱤᱭᱟᱹ ᱨᱟᱡᱡᱚ ᱨᱮᱱᱟᱜ ᱵᱷᱤᱛᱨᱤ ᱨᱮᱱᱟᱜ ᱱᱩᱠᱨᱤ ᱠᱚᱫᱚ ᱛᱷᱨᱤ ᱯᱟᱨᱥᱮᱱ ᱚᱱᱠᱟ ᱛᱷᱚᱲᱟ ᱜᱟᱱ ᱚᱱᱠᱟᱱᱟᱜ ᱨᱤᱡᱟᱵᱷ ᱠᱚᱴᱷᱟᱭ ᱮᱢ ᱠᱟᱱᱟ ᱛᱚ ᱱᱤᱛ ᱫᱚ ᱢᱟᱱᱮ ᱠᱩᱨᱩᱢᱩᱴᱩ ᱡᱩᱣᱟᱹᱱ ᱠᱩ ᱠᱩᱲᱤ ᱠᱚᱲᱟ ᱫᱚ ᱡᱚᱛᱷᱮᱥᱴᱚ ᱱᱤᱛ ᱱᱩᱠᱨᱤ ᱠᱚ ᱦᱟᱢᱮᱴᱮᱜ ᱠᱟᱱᱟ ᱚᱠᱚᱭ ᱡᱳᱜᱚᱛᱟ ᱢᱮᱱᱟᱜ ᱛᱟᱭᱟ ᱥᱮ ᱠᱩᱨᱩᱢᱩᱴᱩᱭ ᱪᱷᱩᱴᱟᱹᱣ ᱠᱟᱱᱟ ᱩᱱᱠᱩ ᱫᱚ ᱢᱟᱱᱮ ᱛᱷᱚᱲᱟ ᱜᱟᱱᱮ ᱪᱮᱥᱴᱟ ᱞᱮᱠᱷᱟᱡᱽ ᱥᱮ ᱢᱮᱦᱱᱚᱛ ᱞᱮᱠᱷᱟᱡᱽ ᱜᱮ ᱩᱱᱤ ᱫᱚ ᱱᱩᱠᱨᱤ ᱫᱚᱭ ᱧᱟᱢᱟ ᱟᱫᱚ ᱟᱨ ᱜᱮ ᱦᱳᱭ ᱟᱫᱚ ᱵᱟᱢ ᱪᱮᱥᱴᱟ ᱞᱮᱠᱷᱟᱡᱽ ᱫᱚ ᱛᱮᱡ ᱡᱟᱦᱟᱱᱟᱜ ᱠᱟᱹᱢᱤ ᱜᱮ ᱵᱟᱝ ᱦᱩᱭᱩᱜ ᱠᱟᱱᱟ ᱦᱳᱭ ᱦᱳᱭ ᱦᱳᱭ ᱟᱫᱚ ᱦᱳᱭ ᱦᱳᱭ ᱦᱳᱭ ᱟᱯᱮ ᱢᱟ ᱡᱟᱹᱱᱤᱡᱽ ᱯᱮ ᱮᱥᱴᱤ ᱠᱟᱱ ᱛᱟᱵᱩᱱ ᱜᱮᱭᱟ ᱵᱟ ᱥᱮ
ᱦᱳᱭ ᱦᱳᱭ ᱮᱠᱪᱩᱭᱮᱞᱤ ᱟᱵᱚ ᱥᱟᱱᱛᱟᱲ ᱦᱚᱯᱚᱱ ᱢᱟᱛᱚ ᱛᱟᱦᱮᱸ ᱨᱮᱱᱟᱜ ᱢᱟᱛᱚ ᱮᱥ ᱴᱤ ᱠᱳᱴᱟ ᱜᱮ ᱟᱵᱚ ᱫᱚ ᱦᱚᱠ ᱟᱹᱭᱫᱟᱹᱨ ᱠᱟᱱ ᱛᱟᱵᱚᱱᱟ ᱢᱮᱱᱠᱷᱟᱱ ᱯᱮ ᱚᱠᱟ ᱞᱮᱠᱟᱨᱮ ᱵᱟᱯᱮ ᱧᱟᱢ ᱟᱠᱟᱫᱟ ᱚᱱᱟ ᱠᱟᱹᱴᱤᱡᱽ ᱟᱹᱞᱤᱧ ᱫᱩᱠᱷ ᱞᱤᱧ ᱟᱹᱭᱠᱟᱹᱣ ᱮᱜᱼᱟ ᱮᱱᱛᱮ ᱨᱮᱦᱚᱸ ᱢᱟᱱᱮ ᱟᱞᱮ ᱫᱚ ᱱᱚᱣᱟ ᱡᱚᱛᱚ ᱜᱮ ᱥᱟᱱᱟᱢ ᱜᱮ ᱢᱟᱱᱮ ᱮᱥ ᱴᱤ ᱠᱳᱴᱟ ᱨᱮᱱᱟᱜ ᱜᱮ ᱦᱚᱠ ᱟᱹᱭᱫᱟᱹᱨ ᱢᱟᱱᱮ ᱚᱱᱟ ᱥᱩᱡᱳᱜᱽ ᱥᱩᱵᱤᱫᱷᱟ ᱞᱮ ᱧᱟᱢᱮᱜᱼᱟ ᱚᱱᱟ ᱪᱤᱠᱟᱜᱼᱟ ᱡᱟᱦᱟᱸ ᱛᱤᱱᱟᱹᱜ ᱟᱵᱚ ᱨᱮᱱ ᱥᱟᱱᱛᱟᱲ ᱦᱚᱯᱚᱱ ᱥᱮ ᱥᱟᱱᱛᱟᱲ ᱵᱚᱭᱦᱟ ᱠᱚ ᱢᱮᱱᱟᱜ ᱵᱚᱱᱟ ᱮᱜ ᱡᱟᱦᱟ ᱥᱤᱞᱮᱠᱥᱮᱱ ᱨᱮᱱᱟᱜ ᱯᱨᱚᱥᱮᱥ ᱨᱮ ᱠᱟᱹᱴᱤᱡᱽ ᱦᱳᱞᱳ ᱢᱟᱱᱮ ᱪᱷᱩᱴ ᱵᱚᱱ ᱧᱟᱢᱟ ᱛᱚ ᱟᱵᱩ ᱫᱚ
ᱦᱳᱭ
ᱟᱭᱢᱟ ᱜᱟᱱ ᱠᱤᱪᱷᱩ ᱨᱮ ᱟᱫᱚ ᱠᱤᱪᱷᱩ ᱡᱩᱫᱤ ᱵᱮᱱ ᱦᱳᱭ ᱚᱞᱚᱜ ᱯᱟᱲᱦᱟᱜ ᱨᱮ ᱠᱤᱪᱷᱩ ᱮᱸ ᱱᱟᱥᱮ ᱱᱟᱥᱮ ᱦᱳᱭᱛᱚ ᱢᱚᱴᱟᱢᱩᱴᱤ ᱵᱮᱱ ᱫᱟᱲᱮᱭᱟᱜ ᱨᱮᱦᱚᱸ ᱢᱚᱴᱟᱢᱩᱴᱤ ᱪᱮᱛᱟᱱ ᱞᱮᱵᱮᱞ ᱥᱮᱫ ᱪᱟᱞᱟᱜ ᱨᱮᱫᱚ ᱟᱹᱰᱤ ᱢᱟᱱᱮ ᱰᱤᱯᱷᱮᱱᱥ ᱞᱟᱭᱤᱱ ᱫᱚ ᱪᱟᱞᱟᱜ ᱫᱚ ᱟᱹᱰᱤ ᱮᱠᱴᱟ ᱪᱟᱱᱥ ᱢᱮᱱᱟᱜ ᱛᱟᱵᱚᱱᱟ ᱟᱵᱚᱣᱟᱜ
ᱪᱟᱱᱥ ᱢᱮᱱᱟᱜ ᱛᱟᱵᱚᱱᱟ ᱛᱮ ᱦᱮᱸ
ᱥᱮ ᱟᱵᱚ ᱫᱚ ᱢᱤᱫᱴᱟᱹᱱ ᱢᱮᱦᱱᱚᱛᱤ ᱤᱭᱟᱹ ᱠᱟᱱᱟᱵᱚᱱ ᱦᱚᱲ ᱠᱟᱱᱟᱵᱚᱱ ᱡᱟᱦᱟᱸ ᱛᱮ ᱟᱹᱰᱤ ᱦᱮᱸ ᱠᱷᱟᱹᱴᱟᱹᱞᱤ ᱦᱚᱲ ᱠᱟᱱᱟ ᱵᱚᱱ ᱚᱱᱟ ᱪᱤᱠᱟ ᱢᱟᱱᱮ ᱤᱧ ᱫᱩᱧ ᱢᱚᱱᱮᱭᱟ ᱡᱟᱦᱟᱸ ᱰᱤᱯᱷᱮᱱᱥ ᱞᱟᱭᱤᱱ ᱡᱮᱢᱚᱱ ᱫᱚ ᱵᱤ ᱮᱥ ᱮᱯᱷ ᱤᱱᱰᱤᱭᱟᱱ ᱟᱨᱢᱤ ᱟᱨ ᱱᱚᱰᱮ ᱟᱥᱟᱢ ᱨᱟᱭ ᱯᱷᱮᱞ ᱱᱤᱭᱟᱹ ᱠᱚ ᱢᱮᱱᱟᱜᱼᱟ ᱡᱟᱦᱟᱸ ᱟᱭᱢᱟᱜᱟᱱ ᱱᱚ ᱚᱱᱠᱟᱱᱟᱜ ᱢᱮᱱᱟᱜᱼᱟ ᱱᱚᱣᱟ ᱠᱚᱨᱮ ᱰᱤᱯᱷᱮᱱᱥ ᱞᱟᱭᱤᱱ ᱫᱚ ᱟᱵᱚ ᱥᱟᱱᱛᱟᱲ ᱦᱚᱯᱚᱱ ᱞᱟᱹᱜᱤᱫ ᱫᱚ ᱟᱹᱰᱤᱜᱮ ᱱᱟᱯᱟᱭᱟ ᱟᱨ ᱪᱮᱫ
ᱟᱪᱪᱷᱟ ᱟᱪᱪᱷᱟ ᱠᱟᱹᱴᱤᱡᱽ ᱢᱟᱪᱷᱟ ᱛᱚᱵᱮ ᱟᱞᱟᱝ ᱟᱜ ᱥᱚᱢᱚᱭ ᱡᱟ ᱩᱰᱤᱡᱽ ᱥᱟᱨᱮᱡ ᱮᱱᱟ ᱛᱚ ᱠᱟᱹᱴᱤᱡᱽ ᱢᱟᱪᱷᱟ ᱠᱩᱭᱥᱚᱱ ᱞᱤᱧ ᱫᱚᱦᱚᱭᱮᱜᱼᱟ ᱛᱷᱚᱲᱟ ᱠᱟᱹᱴᱤᱡᱽ ᱛᱮ ᱞᱟᱹᱭ ᱜᱚᱫ ᱵᱮᱱ ᱦᱮᱸ ᱟᱯᱮ ᱥᱮᱫ ᱫᱚ ᱛᱚᱵᱮ ᱤᱭᱟᱹ ᱫᱚ ᱟᱵᱩ ᱥᱟᱱᱛᱟᱞ ᱵᱚᱭᱦᱟ ᱠᱚᱫᱚ ᱪᱮᱫ ᱞᱮᱠᱟ ᱢᱟᱱᱮ ᱪᱮᱫ ᱞᱮᱠᱟᱱ ᱚᱵᱚᱥᱛᱟ ᱨᱮ ᱢᱮᱱᱟᱜ ᱵᱚᱱᱟ ᱥᱟᱨᱠᱟᱨᱟᱜ ᱥᱩᱵᱤᱫᱷᱟ ᱠᱚ ᱧᱟᱢ ᱦᱩᱭ ᱠᱟᱱᱟ ᱥᱮ ᱵᱟᱝ ᱦᱩᱭ ᱟᱠᱟᱱᱟ ᱢᱟᱱᱮ ᱫᱟᱜᱽ ᱠᱩ ᱧᱩᱣᱟᱜ ᱠᱩ ᱚᱱᱠᱟ ᱡᱟᱣᱜᱟ ᱨᱮ ᱠᱤᱪᱷᱩ ᱜᱟᱱ ᱧᱮᱞᱚᱜ ᱠᱟᱱᱟ ᱟᱨ ᱟᱵᱚᱨᱮᱱ ᱥᱟᱱᱛᱟᱲ ᱵᱚᱭᱦᱟ ᱠᱚ ᱪᱮᱫ ᱞᱮᱠᱟ ᱢᱟᱱᱮ ᱤᱭᱟᱹ ᱠᱚ ᱦᱮ ᱵᱤᱜᱮᱱᱮᱥ ᱞᱟᱭᱤᱱ ᱠᱚᱨᱮ ᱠᱚ ᱞᱟᱦᱟᱣ ᱠᱟᱱᱟ ᱥᱮ ᱵᱟᱠᱚ ᱞᱟᱦᱟᱣ ᱠᱟᱱᱟ ᱥᱮ ᱯᱟᱹᱦᱤᱞ ᱞᱮ ᱞᱮᱠᱟᱜ ᱜᱮ ᱢᱟᱱᱮ ᱱᱟᱪᱟᱨ ᱨᱮᱜᱮ ᱢᱮᱱᱟᱜ ᱵᱚᱱᱟ ᱥᱮ ᱪᱮᱛᱟᱱ ᱥᱮᱫ ᱵᱚᱱ ᱞᱟᱦᱱᱟ ᱱᱚᱜ ᱱᱟ ᱛᱷᱚᱲᱟ ᱠᱟᱹᱴᱤᱡ ᱠᱟᱹᱴᱤᱡ ᱵᱮᱱ ᱞᱟᱹᱭ ᱠᱮᱭᱟ ᱟᱯᱮᱭᱟᱜ ᱮᱨᱤᱭᱟ ᱨᱮ ᱪᱮᱫ ᱞᱮᱠᱟ ᱵᱟᱝ
ᱟᱪᱪᱷᱟ ᱟᱪᱪᱷᱟ ᱟᱹᱰᱤ ᱢᱚᱡᱽ ᱠᱩᱠᱞᱤ ᱵᱮᱱ ᱫᱚᱦᱚ ᱟᱠᱟᱫᱟ ᱱᱚᱣᱟ ᱠᱷᱟᱴᱟᱹᱣ ᱵᱟᱨᱯᱮ ᱠᱟᱛᱷᱟ ᱛᱮᱜᱮᱞᱤᱧ ᱞᱟᱹᱭᱮᱫᱼᱟ ᱦᱟᱜ
ᱦᱳᱭ ᱦᱳᱭ
ᱧᱮᱞ ᱞᱮᱠᱷᱟᱱ ᱫᱚ ᱯᱟᱹᱦᱤᱞ ᱠᱷᱚᱱ ᱫᱚ ᱠᱤᱪᱷᱩ ᱫᱚ ᱠᱟᱹᱴᱤᱡ ᱞᱟᱦᱟ ᱥᱮᱱ ᱛᱟᱲᱟᱢ ᱟᱠᱟᱫᱟ ᱟᱨ ᱡᱟᱦᱟᱸ ᱥᱩᱡᱳᱜᱽ ᱥᱩᱵᱤᱫᱷᱟ ᱨᱮᱱᱟᱜ ᱠᱟᱛᱷᱟ ᱵᱮᱱ ᱞᱟᱹᱭᱮᱜᱼᱟ ᱥᱩᱡᱳᱜᱽ ᱥᱩᱵᱤᱫᱷᱟ ᱦᱚᱸ ᱧᱟᱢᱮᱫ ᱜᱮᱭᱟᱞᱮ ᱟᱨ ᱵᱤᱥᱮᱥ ᱠᱟᱭᱛᱮ ᱛᱮ ᱟᱞᱮ ᱱᱚᱣᱟ ᱴᱚᱴᱷᱟ ᱨᱮᱫᱚ ᱟᱵᱚ ᱥᱟᱱᱛᱟᱲ ᱦᱚᱯᱚᱱ ᱜᱮ ᱡᱟᱹᱥᱛᱤ ᱢᱮᱱᱟᱜ ᱵᱚᱱᱟ ᱛᱚ ᱟᱨ ᱚᱱᱟ ᱪᱮᱠᱟ ᱢᱟᱱᱮ ᱮᱴᱟᱜ ᱪᱷᱟᱛᱤᱠ ᱡᱟᱹᱛᱤᱭᱟᱜ ᱠᱳᱱᱳ ᱱᱟᱦᱟᱪᱟᱨ ᱥᱮ ᱚᱱᱠᱟᱱᱟᱜ ᱟᱱᱟᱴ ᱮᱴᱠᱮᱴᱚᱬᱮ ᱫᱚ ᱩᱱᱠᱩ ᱛᱚᱨᱚᱯ ᱥᱮᱱ ᱠᱷᱚᱱᱚᱡ ᱫᱚ ᱵᱟᱭ ᱦᱩᱭᱩᱜ ᱠᱟᱱᱟ ᱪᱮᱫᱟᱜ ᱥᱮ ᱱᱚᱸᱰᱮ ᱫᱚ ᱱᱟᱦᱟᱜ ᱢᱮᱡᱚᱨᱤᱴᱤ ᱫᱚ ᱱᱟᱦᱟᱜᱞᱮ ᱡᱟᱹᱥᱛᱤ ᱛᱮᱫᱚ ᱥᱟᱱᱛᱟᱲ ᱦᱚᱯᱚᱱ ᱜᱮ ᱢᱮᱱᱟᱜ ᱞᱮᱭᱟ ᱚᱱᱟ ᱪᱤᱠᱠᱟ ᱚᱱᱟ ᱠᱚᱛ ᱫᱚ ᱩᱱᱟᱹᱜ ᱮᱠᱴᱟ ᱫᱚ ᱟᱱᱟᱴᱟ ᱫᱚ ᱵᱟᱹᱱᱩᱜ ᱞᱮᱭᱟ ᱟᱞᱮᱥᱮᱫ ᱫᱚ
ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱦᱳᱭ ᱦᱳᱭ ᱟᱹᱰᱤ ᱟᱱᱟᱴ ᱫᱚ ᱵᱟᱹᱱᱩᱜ ᱯᱮᱭᱟ ᱵᱟᱝ ᱥᱮ ᱦᱳᱭ ᱦᱳᱭ ᱦᱳᱭ ᱚᱱᱠᱟ ᱛᱟᱦᱮᱱ ᱠᱷᱟᱱᱡ ᱜᱮ ᱵᱮᱥ ᱟᱫᱚ ᱠᱤᱪᱷᱩ ᱜᱟᱱ ᱧᱮᱞᱚᱜ ᱠᱟᱱᱟ ᱟᱵᱩ ᱟᱹᱫᱤᱵᱟᱟᱹᱥᱤ ᱵᱚᱭᱦᱟ ᱠᱚ ᱟᱹᱰᱤ ᱱᱟᱪᱟᱨ ᱨᱮ ᱢᱮᱱᱟᱜ ᱠᱚᱣᱟ ᱟᱹᱰᱤ ᱦᱟᱞᱚᱛ ᱨᱮ ᱛᱚ ᱢᱟᱱᱮ ᱱᱤᱭᱟᱹ ᱠᱚ ᱛᱷᱚᱲᱟ ᱥᱳᱥᱟᱞ ᱢᱤᱰᱤᱭᱟ ᱠᱚᱨᱮ ᱧᱮᱞᱚᱜ ᱠᱟᱱᱟ ᱢᱟᱱᱮ ᱠᱤᱪᱷᱩᱜᱟᱱ ᱡᱟᱭᱜᱟ ᱨᱮ ᱟᱵᱚ ᱨᱮᱱ ᱜᱮ ᱢᱟᱱᱮ ᱟᱵᱚ ᱨᱮᱱ ᱜᱮ ᱢᱟᱱᱮ ᱨᱟᱡᱽᱱᱤᱛᱤ ᱨᱮᱦᱚᱸ ᱤᱭᱟᱹ ᱢᱮᱱᱟᱜ ᱠᱚᱣᱟ ᱮᱢ ᱮᱞ ᱮ ᱢᱚᱱᱛᱨᱤ ᱠᱚ ᱢᱮᱱᱟᱜ ᱠᱚᱣᱟ ᱛᱩᱞᱩᱭ ᱢᱟᱱᱮ ᱟᱵᱚᱨᱮᱱ ᱟᱹᱫᱤᱵᱟᱹᱥᱤ ᱵᱚᱭᱦᱟ ᱠᱚ ᱥᱮ ᱥᱟᱱᱛᱟᱞ ᱵᱚᱭᱦᱟ ᱠᱚ ᱢᱟᱱᱮ ᱟᱹᱰᱤ ᱱᱟᱪᱟᱨ ᱨᱮᱞᱤᱧ ᱧᱮᱞᱮᱫ ᱠᱚᱣᱟ ᱠᱤᱪᱷᱩ ᱜᱟᱱ ᱡᱟᱭᱜᱟ ᱠᱚᱨᱮ ᱢᱟᱱᱮ ᱩᱱᱠᱩ ᱞᱟᱹᱜᱤᱫ ᱧᱩ ᱫᱟᱜ ᱠᱚᱦᱚᱸ ᱵᱟᱝ ᱪᱟᱞᱟᱣ ᱠᱟᱱᱟ ᱚᱞᱚᱜ ᱯᱟᱲᱦᱟᱜ ᱥᱮ ᱠᱟᱱᱟᱜ ᱟᱥᱨᱟ ᱠᱚᱦᱚᱸ ᱵᱟᱹᱱᱩᱜᱼᱟ ᱦᱩᱜᱼᱟ ᱟᱨ ᱚᱱᱠᱟᱱᱟᱜ ᱪᱤᱠᱤᱥᱥ ᱦᱚᱥᱯᱤᱴᱟᱞ ᱠᱚᱦᱚᱸ ᱵᱟᱹᱱᱩᱜᱼᱟ ᱛᱚ ᱱᱤᱭᱟᱹ ᱧᱮᱞᱛᱮ ᱛᱷᱚᱲᱟ ᱟᱹᱰᱤ ᱵᱷᱟᱵᱽᱱᱟ ᱜᱮ ᱵᱩᱡᱷᱟᱹᱣᱲᱟᱜ ᱠᱟᱱᱟ
ᱮᱠᱟᱞᱜᱮ ᱮᱠᱟᱞ ᱜᱮ ᱟᱪᱪᱷᱟ ᱜᱚᱝᱠᱮ ᱚᱱᱟ ᱚᱠᱛᱚ ᱠᱚᱦᱟᱸ ᱟᱹᱰᱤᱜᱟᱱ ᱟᱭᱢᱟ ᱯᱚᱞᱚᱢ ᱜᱚᱫ ᱮᱱᱟ ᱟ ᱟᱫᱚ ᱱᱟᱦᱟᱜ ᱱᱤᱭᱟᱹ ᱮᱯᱤᱥᱰ ᱨᱮᱫᱚᱦᱟᱜ ᱱᱤᱠᱟᱹ ᱜᱮᱞᱟᱝ ᱜᱚᱞᱯᱷᱚᱭᱟ ᱥᱮ ᱪᱮᱫ ᱞᱮᱠᱟ
ᱴᱷᱤᱠ ᱜᱮᱭᱟ ᱴᱷᱤᱠ ᱜᱮᱭᱟ ᱦᱩᱭᱩᱜᱼᱟ ᱟᱨᱦᱚᱸ ᱫᱚᱥᱟᱨ ᱧᱟᱯᱟᱢ ᱜᱟᱞᱢᱟᱨᱟᱣ ᱦᱩᱭᱩᱜᱼᱟ ᱟᱫᱚ ᱟᱹᱵᱤᱱ ᱦᱳᱭ ᱟᱹᱵᱤᱱ ᱥᱟᱞᱟᱜ ᱜᱟᱞᱢᱟᱨᱟᱣ ᱠᱟᱛᱮ ᱟᱹᱰᱤ ᱢᱚᱸᱡᱽ ᱵᱩᱡᱷᱟᱹᱣ ᱮᱱᱟ ᱛᱚ ᱟᱹᱞᱤᱧ ᱥᱮᱡ ᱠᱷᱚᱱ ᱟᱹᱞᱤᱧ ᱯᱟᱦᱴᱟ ᱥᱮᱫ ᱠᱷᱚᱱ ᱟᱭᱢᱟ ᱥᱟᱨᱦᱟᱣ ᱞᱤᱧ ᱮᱢᱟᱵᱮᱱ ᱠᱟᱱᱟ
ᱮᱸᱞᱤᱧ ᱦᱚᱸ ᱥᱟᱹᱜᱩᱱ ᱡᱚᱦᱟᱨ ᱛᱟᱦᱚᱞᱮ ᱜᱚᱝᱠᱮ
ᱚ ᱦᱚᱸ ᱦᱚᱸ ᱢᱟ ᱴᱷᱤᱠᱜ ᱜᱮᱭᱟ ᱡᱚᱦᱟᱨ